ᱦᱮᱞᱳ ᱦᱮᱸ ᱜᱚᱝᱠᱮ
ᱦᱳᱭ ᱜᱚᱝᱠᱮ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ
ᱡᱚᱦᱟᱨ ᱜᱮ ᱟᱨ ᱪᱮᱞᱠᱟ ᱜᱚᱝᱠᱮ ᱱᱟᱯᱟᱭ ᱵᱟᱲᱟ ᱜᱮ
ᱦᱮᱸ ᱜᱚᱝᱠᱮ ᱱᱟᱯᱟᱭ ᱵᱟᱲᱟ ᱜᱮ ᱢᱮᱱᱠᱷᱟᱱ ᱟᱹᱵᱤᱱ ᱜᱮ ᱪᱮᱜ ᱞᱮᱠᱟ
ᱟᱪᱪᱷᱟ ᱟᱪᱪᱷᱟ ᱚᱲᱟᱜ ᱠᱚᱨᱮ ᱦᱚᱸ ᱱᱟᱯᱟᱭ ᱵᱟᱲᱟ ᱜᱮ
ᱦᱳᱭ ᱜᱚᱝᱠᱮ ᱜᱷᱟᱨᱚᱸᱡᱽ ᱠᱚᱨᱮ ᱦᱚᱸ ᱱᱤᱛᱚᱜ ᱜᱚᱱ ᱱᱤᱛᱚᱜ ᱫᱚ ᱱᱟᱯᱟᱭ ᱜᱮ ᱢᱮᱱᱠᱷᱟᱡ ᱢᱮᱱᱠᱷᱟᱱ ᱟᱯᱮ ᱠᱚᱜᱮ ᱪᱮᱫ ᱞᱮᱠᱟ
ᱟᱞᱮ ᱦᱚᱸ ᱱᱟᱯᱟᱭ ᱵᱟᱲᱟᱜᱮ ᱥᱟᱱᱟᱢ ᱠᱚᱜᱮ ᱚᱲᱟᱜ ᱠᱚᱨᱮ ᱦᱚᱸ ᱡᱚᱛᱚ ᱦᱚᱲᱜᱮ ᱱᱟᱯᱟᱭ ᱵᱟᱲᱟᱜᱮ
ᱦᱳᱭ ᱦᱳᱭ ᱱᱟᱯᱟᱭ ᱛᱟᱦᱮᱸ ᱞᱮᱱᱠᱷᱟᱱ ᱜᱮ ᱱᱟᱯᱟᱭ ᱛᱚ
ᱦᱳᱭ ᱦᱳᱭ ᱱᱮᱛᱟᱨ ᱫᱚ ᱱᱟᱯᱟᱭ ᱡᱩᱫᱤ ᱵᱟᱢ ᱛᱟᱦᱮᱱᱟ ᱵᱟᱭ ᱜᱟᱱᱚᱜᱼᱟ ᱥᱮ
ᱦᱳᱭ ᱦᱳᱭ
ᱦᱳᱭ ᱦᱳᱭ ᱱᱤᱛᱟᱨ ᱢᱟ ᱨᱚᱦᱚᱭ ᱫᱤᱱ
ᱳᱭ ᱜᱚᱢᱠᱮ ᱮᱠᱫᱚᱢ ᱡᱚᱛᱷᱟᱛ ᱠᱟᱛᱷᱟ ᱵᱮᱱ ᱞᱟᱹᱭ ᱠᱟᱫᱟ ᱢᱮᱱᱠᱷᱟᱱ ᱨᱚᱦᱚᱭ ᱠᱚ ᱫᱤᱱ ᱨᱮᱦᱚᱸ ᱨᱮ
ᱡᱩᱫᱤ ᱱᱟᱯᱟᱭ ᱵᱟᱵᱮᱱ ᱛᱟᱦᱮᱱᱟ ᱪᱤᱠᱟᱹᱛᱮᱵᱮᱱ ᱨᱚᱦᱚᱭᱟ ᱵᱟᱝ
ᱦᱳᱭ ᱦᱳᱭ ᱦᱳᱭ
ᱦᱳᱭ
ᱛᱟᱦᱚᱞᱮ ᱜᱚᱝᱠᱮ
ᱦᱳᱭ ᱜᱚᱝᱠᱮ ᱞᱟᱹᱭᱵᱤᱱ
ᱛᱟᱦᱚᱞᱮ ᱪᱟᱥ ᱠᱚᱫᱚ ᱛᱤᱱᱟᱹᱜ ᱥᱟᱺᱜᱤᱧ ᱯᱮ ᱞᱟᱜᱟ ᱤᱫᱤᱭᱮ ᱤᱫᱤ ᱜᱚᱰ ᱠᱮᱫ ᱛᱟᱵᱚᱱᱟ
ᱜᱚᱝᱠᱮ ᱱᱚᱝᱠᱟ ᱫᱟᱜ ᱡᱟᱹᱲᱤ ᱜᱤᱛᱚ ᱴᱷᱤᱠ ᱢᱚᱛᱚ ᱵᱟᱭ ᱡᱟᱲᱤᱭᱟᱵᱚᱱ ᱠᱟᱱᱟ ᱡᱟᱹᱲᱤ ᱜᱮ ᱦᱟᱸᱜ ᱠᱟᱹᱴᱤᱡ ᱤᱭᱟᱹᱮᱫ ᱜᱮᱭᱟᱭ ᱦᱚᱜᱼᱱᱟᱛᱮ ᱦᱟᱸᱜ ᱵᱟᱞᱮ ᱢᱟᱲᱟᱝ ᱫᱟᱲᱮᱭᱟᱜ ᱠᱟᱱᱟ ᱱᱚᱝᱠᱟ ᱵᱟᱹᱭᱦᱟᱹᱲ ᱫᱚᱞᱮ ᱦᱟᱸᱜ ᱢᱤᱫ ᱵᱟᱨ ᱫᱚᱞᱮ ᱨᱚᱦᱚᱭ ᱜᱚᱴ ᱠᱟᱜᱼᱟ ᱦᱟᱸᱜ
ᱟᱪᱪᱷᱟ ᱢᱟᱱᱮ
ᱮᱸ ᱦᱳᱭ ᱦᱳᱭ ᱮᱦᱚᱵ ᱠᱟᱫ ᱜᱮᱭᱟᱞᱮ ᱟᱫᱚ ᱦᱟᱸᱜ ᱱᱤᱛᱚᱜ ᱦᱚᱞᱟ ᱢᱟᱫᱷᱮᱨ ᱠᱷᱚᱱ ᱫᱚ ᱠᱟᱹᱴᱤᱡ ᱦᱟᱸᱜ ᱫᱟᱜ ᱮ ᱵᱚᱱᱫᱚ ᱠᱟᱜᱼᱟ ᱟᱫᱚ ᱚᱱᱟᱛᱮ ᱠᱷᱮᱛ ᱠᱚᱨᱮ ᱦᱟᱸᱜ ᱫᱟᱜ ᱠᱚ ᱵᱟᱭ ᱛᱤᱜᱩᱱ ᱠᱟᱱᱟ ᱥᱮ
ᱦᱮᱸ ᱦᱮᱸ
ᱛᱮᱦᱟᱸᱜ ᱵᱟᱞᱮ ᱨᱚᱦᱚᱭ ᱫᱟᱲᱮᱭᱟᱜ ᱠᱟᱱᱟ᱾
ᱦᱳᱭ ᱜᱚᱝᱠᱮ ᱢᱮᱱᱠᱷᱟᱱ ᱟᱞᱮ ᱥᱮᱱ ᱦᱚᱸᱭ ᱡᱟᱹᱯᱩᱫ ᱫᱟᱭ ᱱᱚ ᱵᱟᱨᱥᱤᱧ ᱫᱷᱚᱨᱮ ᱟᱫᱚ ᱛᱮᱦᱤᱧ ᱠᱟᱹᱴᱤᱡᱽ ᱚᱱᱠᱟ᱾ ᱯᱷᱟᱸᱠ ᱥᱟᱺᱦᱤᱡᱽ ᱧᱮᱞᱚᱜ ᱠᱟᱱᱟ ᱢᱮᱱᱠᱷᱟᱱ ᱧᱮᱞ ᱦᱩᱭᱩᱜᱼᱟ ᱛᱤᱱᱟᱹᱜ ᱜᱟᱱ ᱪᱮᱫ ᱦᱩᱭᱩᱜ ᱠᱟᱱᱟ ᱴᱮᱠᱴᱚᱨ ᱠᱚ ᱧᱟᱢ ᱞᱮᱠᱷᱟᱱ ᱥᱤ ᱵᱤᱰᱟᱹᱣ ᱠᱟᱜ ᱦᱩᱭᱩᱜᱼᱟ᱾
ᱟᱪᱪᱷᱟ ᱟᱪᱪᱷᱟ ᱟᱪᱪᱷᱟ ᱢᱟᱱᱮ ᱟᱹᱨᱤ ᱯᱮ ᱮᱛᱚᱵᱟ ᱨᱚᱦᱚᱭ ᱠᱚᱫᱚ ᱵᱟᱝ
ᱟᱹᱣᱨᱤ ᱟᱹᱣᱨᱤ ᱜᱚᱝᱠᱮ ᱱᱤᱡᱮᱨᱮᱱ ᱡᱤᱱᱤᱥ ᱡᱚᱲᱟ ᱠᱚᱫᱚ ᱵᱟᱹᱱᱩᱜ ᱠᱚ ᱛᱟᱞᱮᱭᱟ ᱛᱚ
ᱦᱳᱭ ᱟᱪᱪᱷᱟ ᱟᱪᱪᱷᱟ ᱢᱟᱱᱮ ᱟᱯᱮ ᱫᱚ ᱦᱟᱸᱜ ᱱᱚᱝᱠᱟ ᱴᱮᱠ ᱴᱟᱨ ᱠᱚᱛᱮ ᱜᱮᱯᱮ ᱥᱤᱭᱟᱯᱮ ᱥᱮ ᱪᱮᱫ
ᱦᱳᱭ ᱜᱚᱝᱠᱮ ᱴᱟᱠᱴᱟᱨ ᱠᱚᱛᱮ ᱜᱮ
ᱢᱟᱱᱮ ᱪᱮ ᱪᱮᱞᱠᱟ ᱟᱯᱮᱭᱟᱜ ᱴᱮᱠᱴᱚᱨ ᱢᱮᱱᱟᱜ ᱟᱥᱮ ᱱᱚᱝᱠᱟ ᱦᱚᱲᱟᱜ
ᱵᱟᱝᱜᱟ ᱜᱚᱝᱠᱮ ᱦᱚᱲᱟᱜ ᱜᱮ ᱟᱞᱮ ᱠᱚᱣᱟᱜ ᱫᱚ ᱵᱟᱹᱱᱩᱜᱼᱟ᱾
ᱦᱳᱭ ᱱᱮᱛᱟᱨ ᱫᱚ ᱦᱟᱸᱜ ᱧᱮᱞᱚᱜ ᱠᱟᱱᱟ ᱵᱤᱥᱤᱨ ᱵᱷᱟᱜᱽ ᱱᱚᱝᱠᱟ ᱴᱮᱠᱴᱟᱨ ᱠᱚᱛᱮ ᱠᱚ ᱠᱚ ᱠᱚ ᱥᱤ ᱵᱟᱲᱟᱭᱼᱟ᱾
ᱦᱳᱭ ᱦᱳᱭ
ᱩᱸᱢ ᱢᱟᱱᱮ ᱥᱩᱠ ᱜᱤᱠᱚ ᱯᱟᱸᱡᱟᱭᱮᱫᱟ ᱟᱨᱠᱤ
ᱦᱮᱸ ᱜᱚᱝᱠᱮ ᱥᱩᱠ ᱜᱮᱠᱚ ᱯᱟᱸᱡᱟᱭᱮᱫᱟ ᱢᱮᱱᱠᱷᱟᱱ ᱥᱮᱫᱟᱭ ᱦᱟᱯᱲᱟᱢ ᱠᱚ ᱡᱟᱦᱟᱸ ᱞᱮᱠᱟ ᱩᱱᱟᱹᱜ ᱠᱚᱥᱴᱚ ᱠᱟᱛᱮᱫ ᱡᱟᱦᱟᱸ ᱞᱮᱠᱟ ᱠᱟᱛᱮᱜ ᱜᱮ ᱠᱚ ᱵᱮᱱᱟᱣ ᱠᱟᱜ ᱵᱚᱱᱟ ᱦᱟᱥᱟ ᱫᱷᱩᱲᱤ ᱥᱮ ᱪᱮᱜ ᱞᱮᱠᱟ
ᱦᱳᱭ
ᱢᱮᱱᱠᱷᱟᱱ ᱩᱱᱠᱩᱭ ᱡᱟᱦᱟᱸ ᱚᱱᱟ ᱥᱚᱢᱚᱭ ᱨᱮ ᱡᱟᱦᱟᱸ ᱞᱮᱠᱟ ᱠᱚ ᱠᱷᱟᱴᱟᱣ ᱫᱟᱲᱮᱭᱟᱜ ᱠᱟᱱᱛᱟᱦᱮᱱ ᱥᱮ ᱦᱚᱲᱢᱚ ᱠᱚ ᱠᱷᱟᱴᱟᱣ ᱫᱟᱲᱮᱭᱟᱜ ᱠᱟᱱ ᱛᱟᱦᱮᱸᱫᱼᱟ ᱢᱮᱱᱠᱷᱟᱱ ᱚᱱᱟ ᱠᱷᱟᱴᱟᱣ ᱠᱷᱚᱢᱚᱛᱟ ᱫᱚ ᱟᱵᱚᱣᱟᱜ ᱫᱚ ᱜᱚᱝᱠᱮ ᱱᱤᱛᱚᱜ ᱫᱚ ᱵᱟᱹᱱᱩᱜᱼᱟ᱾
ᱵᱟᱱᱩ
ᱛᱟᱦᱚᱞᱮ ᱜᱚᱝᱠᱮ ᱪᱟᱥ ᱪᱟᱥᱵᱟᱥ ᱨᱮᱭᱟᱜ ᱠᱟᱛᱷᱟ ᱵᱮᱱ ᱞᱟᱹᱭ ᱠᱮᱫᱟ ᱛᱚ᱾
ᱦᱳᱭ ᱦᱳᱭ᱾
ᱢᱮᱱᱠᱷᱟᱱ ᱡᱩᱫᱤ ᱞᱤᱧ ᱞᱟᱹᱭᱼᱟ ᱱᱚᱜᱼᱚᱭ ᱡᱮ ᱠᱷᱮᱛ ᱠᱚᱨᱮ ᱡᱟᱦᱟᱸ ᱥᱟᱨ ᱠᱚᱵᱚᱱ ᱮᱢᱫᱟ᱾
ᱦᱳᱭ᱾
ᱟᱨ ᱞᱟᱦᱟᱛᱮ ᱡᱟᱦᱟᱸ ᱞᱮᱠᱟ ᱦᱟᱯᱲᱟᱢ ᱠᱚ ᱥᱚᱢᱚᱭ ᱨᱮ ᱡᱟᱦᱟᱸ ᱚᱱᱟ ᱜᱩᱨᱤᱡᱽ ᱥᱟᱨ ᱥᱮ ᱡᱟᱦᱟᱸ ᱜᱳᱵᱚᱨ ᱥᱟᱨ ᱠᱚ ᱢᱮᱱᱮᱜ ᱫᱚ
ᱦᱳᱭ ᱦᱳᱭ᱾
ᱢᱮᱱᱠᱷᱟᱱ ᱚᱱᱟ ᱥᱟᱨ ᱠᱚ ᱮᱢᱮᱫ ᱛᱟᱦᱮᱸᱫ ᱫᱚ
ᱦᱮᱸ᱾
ᱢᱮᱱᱠᱷᱟᱱ ᱚᱠᱟᱴᱟᱜ ᱟᱹᱵᱤᱱᱟᱜ ᱠᱟᱛᱷᱟ ᱞᱮᱠᱟ ᱫᱚ ᱚᱠᱟᱴᱟᱜ ᱵᱮᱥ ᱵᱤᱱ ᱵᱩᱡᱟ?
ᱟᱞᱮ ᱫᱚ ᱢᱟ ᱱᱚᱝᱠᱟ ᱥᱟᱨ ᱠᱚᱫᱚ ᱩᱱᱟᱹᱜ ᱫᱚ ᱵᱟᱞᱮ ᱮᱢ ᱵᱟᱲᱟᱭ ᱜᱮᱭᱟ ᱛᱚ᱾ ᱮᱢ ᱜᱮᱭᱟᱞᱮ ᱥᱟᱨ ᱠᱚᱦᱚᱸ ᱟᱫᱚ ᱚᱱᱠᱟ ᱜᱩᱨᱤᱡ ᱞᱮ ᱤᱫᱤ ᱵᱟᱲᱟᱭᱟᱜᱼᱟ᱾ ᱟᱨ ᱱᱚᱝᱠᱟ ᱨᱟᱨ ᱠᱚᱫᱚ ᱦᱟᱜ ᱱᱚᱝᱠᱟ ᱨᱚᱦᱚᱭ ᱯᱚᱨᱮ ᱢᱤᱫ ᱵᱟᱨ ᱞᱮ ᱪᱷᱩᱲᱟᱹᱣᱟᱜ ᱜᱮᱭᱟ᱾
ᱦᱳᱭ ᱜᱚᱝᱠᱮ ᱚᱱᱠᱟ ᱜᱮ ᱢᱮᱱᱠᱷᱟᱱ ᱟᱞᱮ ᱠᱚᱦᱚᱸ ᱚᱱᱠᱟ ᱜᱮ ᱢᱮᱱᱠᱷᱟᱱ ᱞᱟᱦᱟ ᱛᱮᱢᱟ ᱡᱟᱹᱥᱛᱤ ᱧᱮᱞᱚᱜ ᱿ ᱠᱟᱱᱛᱟᱭ ᱡᱮ᱾ ᱚᱲᱟᱜ ᱨᱮᱱ ᱜᱚᱜᱚ ᱛᱟᱠᱚ ᱵᱩᱰᱤ ᱛᱟᱠᱚ ᱥᱮ ᱥᱮᱛᱟᱜ ᱠᱟᱱ ᱥᱮ ᱚᱱᱟ ᱜᱚᱲᱟ ᱠᱚ ᱡᱚᱜ ᱥᱟᱯᱷᱟ ᱠᱟᱛᱮᱫ ᱚᱱᱟ ᱰᱟᱹᱝᱨᱤ ᱜᱩᱨᱤᱡᱽ ᱠᱚ ᱠᱷᱮᱛ ᱥᱮᱱ ᱠᱚ ᱫᱤᱯᱤᱞ ᱤᱫᱤ ᱴᱚᱠᱟᱡ ᱠᱟᱱ ᱛᱟᱦᱮᱸᱫ᱾ ᱥᱮ ᱥᱤᱢᱤᱡ ᱠᱚ ᱚᱱᱟ ᱠᱚ ᱫᱤᱯᱤᱞ ᱤᱫᱤ ᱠᱟᱛᱮ ᱜᱤᱰᱤ ᱦᱚᱴᱚᱠᱟᱜ ᱠᱟᱱ ᱛᱟᱦᱮᱸᱫ ᱠᱚ ᱠᱷᱮᱛ ᱠᱚᱨᱮ ᱢᱮᱱᱠᱷᱟᱱ ᱱᱮᱛᱟᱨ ᱢᱟ ᱡᱤᱱᱤᱥ ᱡᱚᱲᱟ ᱠᱚᱦᱚᱸ ᱵᱟᱹᱱᱩᱜ ᱠᱚ ᱛᱟᱵᱚᱱᱟ ᱚᱱᱠᱟ ᱢᱮᱱᱠᱷᱟᱱ ᱚᱱᱟ ᱡᱤᱱᱤᱥ ᱦᱚᱸ ᱵᱟᱵᱚᱱ ᱧᱮᱧᱟᱢ ᱫᱟ᱾
ᱵᱟᱝ ᱚᱱᱟᱛᱮ ᱱᱚᱝᱠᱟ ᱥᱟᱨ ᱠᱚᱜᱮ ᱠᱚ ᱤᱭᱟᱹ ᱵᱟᱲᱟᱭᱮᱭᱟ ᱵᱟᱝ
ᱦᱳᱭ᱾
ᱦᱳ ᱡᱳᱭ ᱾
ᱢᱮᱱᱠᱷᱟᱱ ᱟᱹᱞᱤᱧ ᱡᱩᱫᱤ ᱞᱤᱧ ᱞᱟᱹᱭᱟ ᱟᱹᱞᱤᱧᱟᱜ ᱡᱟᱦᱟᱸ ᱛᱤᱱᱟᱹᱜ ᱟᱭ ᱩᱭᱦᱟᱹᱨ ᱛᱟᱞᱤᱧ᱾ ᱟᱭᱳᱢᱟᱹᱱ ᱥᱮ ᱩᱭᱦᱟᱹᱨ᱾ ᱢᱮᱱᱠᱷᱟᱱ ᱱᱚᱜᱼᱚᱭ ᱡᱮ ᱥᱟᱨ ᱠᱚᱵᱚᱱ ᱮᱢ ᱫᱟ ᱢᱮᱱᱠᱷᱟᱱ ᱴᱷᱤᱠ ᱜᱮᱭᱟ ᱯᱷᱚᱞᱚᱱ ᱞᱟᱹᱜᱤᱫ ᱵᱚᱱ ᱮᱢ ᱮᱫᱟ ᱥᱮ᱾
ᱦᱳᱭ ᱦᱳᱭ᱾
ᱢᱮᱱᱠᱷᱟᱱ ᱱᱚᱜᱼᱚᱭ ᱡᱮ ᱥᱚᱨ᱾ ᱠᱚᱵᱚᱱ ᱮᱢ ᱫᱟ ᱴᱷᱤᱠ ᱜᱮᱭᱟ ᱯᱷᱚᱞᱚᱱ ᱞᱟᱹᱜᱤᱫ ᱵᱚᱱ ᱮᱢ ᱫᱟ ᱯᱷᱚᱞᱚᱱ ᱵᱚᱱ ᱧᱟᱢ ᱮᱫᱟ ᱢᱮᱱᱠᱷᱟᱱ ᱚᱱᱮ ᱡᱟᱦᱟ ᱥᱟᱨ ᱵᱚᱱ ᱵᱮᱵᱚᱦᱟᱨᱮᱫ ᱫᱚ᱾ ᱢᱮᱱᱠᱷᱟᱱ ᱚᱱᱮ ᱡᱟᱦᱟᱸ ᱠᱷᱮᱛ ᱠᱚᱨᱮ ᱡᱟᱦᱟᱸ ᱠᱟᱹᱴᱤᱡ ᱠᱟᱹᱴᱤᱡ ᱡᱤᱵᱽᱼᱡᱤᱭᱟᱹᱞᱤ ᱡᱟᱦᱟᱸᱭ᱾ ᱢᱮᱸᱫ ᱛᱮᱦᱚᱸ ᱵᱟᱵᱚᱱ ᱧᱮᱞᱧᱟᱢ ᱠᱚᱣᱟ ᱥᱮ ᱪᱮᱫ ᱞᱮᱠᱟ᱾ ᱢᱮᱱᱠᱷᱟᱱ ᱩᱱᱠᱩ ᱠᱚᱦᱚᱸ ᱟᱹᱰᱤ ᱦᱟᱨᱠᱮᱛ ᱥᱟᱥᱮᱛ ᱨᱮᱵᱚᱱ ᱧᱩᱨᱮᱫ ᱠᱚᱣᱟ᱾
ᱦᱳᱭ ᱦᱳᱭ᱾
ᱢᱮᱱ ᱞᱮᱠᱷᱟᱱ ᱡᱩᱫᱤ ᱵᱤᱱ ᱧᱮᱞᱟ ᱚᱱᱮ ᱡᱟᱦᱟ ᱠᱷᱮᱛ ᱠᱚᱨᱮ ᱧᱮᱞ ᱠᱟᱜ ᱠᱚᱣᱟᱵᱤᱱ ᱛᱚ ᱠᱟᱹᱴᱤᱡ ᱠᱟᱹᱴᱤᱡ ᱦᱟᱹᱠᱩ ᱠᱚ᱾ ᱡᱟᱱᱟᱢ ᱜᱚᱫᱚᱜ ᱜᱮᱭᱟ᱾
ᱦᱳᱭ ᱦᱳᱭ ᱦᱳᱭ ᱠᱷᱮᱛ ᱠᱚᱨᱮ ᱢᱤᱫ ᱵᱟᱨ ᱦᱟᱹᱠᱩ ᱠᱚ ᱦᱤᱡᱩᱜ ᱜᱮᱭᱟ ᱦᱳᱭ ᱦᱳᱭ᱾
ᱠᱚ ᱦᱚᱸ ᱟᱹᱰᱤ ᱦᱟᱨᱠᱮᱛ ᱥᱟᱥᱮᱛ ᱠᱚᱨᱮ ᱵᱚᱱ ᱧᱩᱨᱮᱫ ᱠᱚᱣᱟ᱾
ᱦᱳᱭ ᱦᱳᱭ᱾
ᱢᱮᱱᱠᱷᱟᱱ ᱠᱟᱴᱠᱚᱢ ᱠᱚᱦᱚᱸ ᱠᱚ ᱛᱟᱦᱮᱱ ᱜᱮᱭᱟ ᱜᱚᱝᱠᱮ᱾
ᱦᱳᱭ ᱠᱟᱴᱠᱚᱢ ᱱᱚᱛᱮ ᱱᱩᱠᱩ ᱜᱚᱸᱜᱷᱟ
ᱦᱳᱭ ᱦᱳᱭ ᱦᱳᱭ
ᱩᱱᱠᱩ ᱠᱚᱜᱮ ᱧᱟᱢᱚᱜ ᱜᱮᱭᱟ ᱠᱚ ᱟᱨᱠᱤ
ᱦᱩᱸ ᱛᱟᱦᱞᱮ ᱱᱩᱠᱩ ᱠᱚᱦᱚᱸ ᱫᱤᱱ ᱫᱤᱱᱛᱮ ᱦᱚᱭᱛᱳ ᱠᱷᱮᱛ ᱠᱚᱨᱮ ᱦᱚᱸ ᱵᱟᱵᱚᱱ ᱧᱮᱧᱟᱢ ᱠᱚᱣᱟ ᱫᱤᱱ ᱫᱤᱱᱛᱮ ᱮᱭᱡᱮ ᱚᱱᱮ ᱠᱟᱹᱴᱤᱡ ᱜᱟᱱ ᱚᱱᱮ ᱟᱱᱮ ᱥᱟᱵ ᱠᱟᱛᱮᱫ ᱡᱮ ᱚᱱᱮ ᱡᱮ ᱥᱤᱯᱤ ᱠᱟᱛᱮᱫ ᱚᱱᱮ ᱡᱮ ᱫᱟᱜ ᱢᱟᱹᱲᱤ ᱥᱟᱞᱟᱜ ᱥᱤᱯᱤ ᱠᱟᱛᱮᱫ ᱡᱚᱢ ᱚᱱᱟ ᱦᱚᱸ
ᱦᱳᱭ ᱱᱮᱛᱟᱨ ᱧᱮᱞᱚᱜ ᱠᱟᱱ ᱜᱮᱭᱟ ᱱᱚᱝᱠᱟ ᱱᱩᱠᱩ ᱠᱟᱴᱠᱚᱢ ᱠᱚ ᱵᱚᱸᱜᱷᱟ ᱠᱚ ᱵᱟᱝ ᱠᱚ ᱧᱟᱢᱚᱜ ᱠᱟᱱ ᱜᱮᱭᱟ ᱠᱷᱮᱛ ᱠᱚᱨᱮ
ᱦᱳᱭ ᱜᱚᱢᱠᱮ
ᱢᱟᱲᱟᱝ ᱡᱟᱦᱟᱸ ᱞᱮᱠᱟ ᱛᱮᱠᱚ ᱧᱟᱢᱚᱜ ᱠᱟᱱ ᱛᱟᱦᱮᱸᱫ ᱡᱟᱦᱟᱸ ᱞᱮᱠᱟ ᱚᱱᱠᱟ ᱫᱚ ᱱᱤᱛ ᱱᱮᱛᱟᱨ ᱫᱚ ᱩᱱᱟᱹᱜ ᱡᱟᱹᱛᱤ ᱫᱚ ᱵᱟᱹᱱᱩᱜ ᱠᱚᱣᱟ
ᱦᱳᱭ ᱜᱚᱝᱠᱮ᱾
ᱟᱨ ᱱᱚᱝᱠᱟ ᱱᱚᱝᱠᱟ ᱥᱟᱨ ᱠᱚᱦᱚᱸ ᱠᱚ ᱮᱢᱟᱣᱟᱜ ᱠᱟᱱᱟ ᱛᱚ ᱚᱱᱟ ᱛᱮᱦᱚᱸ ᱠᱚ ᱜᱚᱡᱚᱜ ᱠᱟᱱᱟ ᱵᱟᱝ᱾
ᱦᱳᱭ ᱜᱚᱝᱠᱮ᱾
ᱦᱳᱭ᱾
ᱢᱮᱱᱠᱷᱟᱱ ᱜᱚᱝᱠᱮ ᱡᱩᱫᱤ ᱟᱹᱞᱤᱧ ᱞᱤᱧ ᱠᱩᱞᱤ ᱵᱤᱱᱟ ᱠᱟᱹᱴᱤᱡ ᱡᱮ ᱟᱭᱢᱟ ᱜᱟᱱ ᱴᱚᱴᱷᱟ ᱠᱚᱨᱮᱜ ᱢᱟ ᱧᱮᱞᱚᱜ ᱠᱟᱱᱟ ᱚᱱᱮ ᱡᱮ ᱨᱚᱦᱚᱭ ᱠᱚᱦᱚᱸ ᱦᱚᱲᱟᱛᱮ ᱦᱮᱲᱦᱮᱫ ᱠᱚᱦᱚᱸ ᱢᱮᱱᱠᱷᱟᱱ ᱦᱩᱲᱩ ᱠᱚ ᱵᱤᱞᱤ ᱞᱮᱱᱠᱷᱟᱱ ᱚᱱᱮ ᱡᱟᱦᱟᱸ ᱢᱮᱥᱤᱱ ᱫᱟᱨᱟᱭ ᱛᱮ ᱚᱱᱟ ᱜᱟᱹᱰᱤ ᱵᱟᱝ ᱦᱤᱡᱩᱜ ᱠᱟᱱᱟ ᱱᱮᱛᱟᱨ ᱫᱚ
ᱦᱳᱭ ᱦᱳᱭ
ᱢᱮᱱᱠᱷᱟᱱ ᱜᱚᱢᱠᱮ ᱟᱯᱮ ᱥᱮᱱ ᱫᱚ ᱪᱮᱫ ᱞᱮᱠᱟ ᱚᱱᱟ ᱠᱚᱫᱚ
ᱟᱞᱮᱥᱮ. ᱱ ᱫᱚ ᱱᱚᱝᱠᱟ ᱢᱮᱥᱤᱱ ᱠᱚ ᱡᱮ ᱜᱮᱫ ᱦᱚᱪᱚᱭ ᱫᱟᱠᱚ ᱦᱩᱲᱩ ᱠᱚ ᱦᱟᱸᱜ
ᱦᱳᱭ
ᱚᱱᱠᱟ ᱫᱚ ᱵᱟᱝ ᱟᱨᱠᱤ ᱟᱞᱮ ᱫᱚᱦᱟᱸᱜ ᱟᱞᱮ ᱛᱮᱜᱮ ᱚᱲᱟᱜ ᱦᱚᱲ ᱢᱚᱛᱚ ᱛᱮ ᱜᱮᱞᱮ ᱤᱨᱟ ᱟᱨ ᱨᱚᱦᱚᱭ ᱦᱚᱸ ᱱᱚᱝᱠᱟ ᱚᱲᱟᱜ ᱦᱚᱲ ᱢᱚᱛᱚ ᱛᱮᱜᱮ ᱱᱚᱝᱠᱟ ᱥᱮ ᱠᱟᱹᱢᱤᱱ ᱠᱚᱫᱚ ᱵᱟᱞᱮ ᱞᱟᱜᱟᱣ ᱠᱚᱣᱟ ᱟᱞᱮ ᱫᱚ ᱱᱚᱝᱠᱟ ᱦᱳᱭ ᱟᱨ ᱱᱮᱛᱟᱨ ᱟᱨ ᱱᱮᱛᱟᱨ ᱢᱟ ᱱᱩᱠᱩ ᱠᱟᱹᱢᱤᱱ ᱠᱚᱦᱚᱸ ᱫᱚᱢᱮ ᱠᱟᱹᱣᱰᱤ ᱠᱚ ᱦᱟᱛᱟᱣᱮᱫᱼᱟ ᱥᱮ
ᱦᱳᱭ ᱦᱳᱭ
ᱦᱮᱸ ᱟᱨ ᱚᱱᱠᱟ ᱫᱚ ᱦᱟᱸᱜ ᱵᱟᱝᱠᱚ ᱠᱟᱹᱢᱤᱭᱮᱫᱟ
ᱵᱟᱝ ᱜᱮ
ᱦᱳᱭ ᱠᱟᱹᱣᱰᱤ ᱦᱤᱥᱟᱹᱵ ᱛᱮᱦᱚᱸ ᱵᱟᱝᱠᱚ ᱠᱟᱹᱢᱤᱭᱮᱫᱟ ᱱᱚᱝᱠᱟ ᱡᱟᱹᱥᱛᱤ ᱚᱱᱠᱟ ᱯᱷᱟᱠᱤᱭᱮᱫ ᱜᱮᱭᱟ ᱠᱚ
ᱦᱳᱭ ᱦᱳᱭ
ᱟᱨ ᱟᱵᱚ ᱫᱚ ᱱᱚᱝᱠᱟ ᱦᱳᱭ ᱨᱮᱸᱜᱮᱡ ᱦᱚᱲ ᱥᱮ ᱟᱵᱚ ᱫᱚ ᱦᱟᱸᱜ ᱠᱟᱹᱣᱰᱤ ᱫᱚ ᱦᱟᱸᱜ ᱚᱠᱟᱨᱮ ᱵᱚᱱ ᱧᱟᱢᱟ
ᱦᱳᱭ
ᱚᱱᱟ ᱛᱮᱜᱮ ᱜᱚᱝᱠᱮ ᱟᱞᱮ ᱫᱚᱦᱟᱸᱜ ᱟᱞᱮ ᱛᱮᱜᱮ ᱱᱚᱝᱠᱟ ᱨᱚᱦᱚᱭ ᱠᱚᱦᱚᱸ ᱤᱨ ᱠᱚᱦᱚᱸ ᱦᱳᱭ ᱜᱚᱝᱠᱮ ᱟᱞᱮ ᱛᱮᱜᱮ ᱟᱨᱠᱤ ᱱᱚᱝᱠᱟ ᱨᱚᱦᱚᱭ ᱠᱚ
ᱦᱳᱭ ᱛᱟᱦᱚᱞᱮ ᱜᱚᱝᱠᱮ ᱚᱲᱟᱜ ᱠᱚᱨᱮ ᱫᱚ ᱡᱟᱹᱥᱛᱤ ᱜᱮᱭᱟᱵᱮᱱ ᱥᱮ ᱦᱚᱲ ᱠᱚᱫᱚ
ᱦᱳᱭ ᱡᱟᱹᱥᱛᱤ ᱜᱮᱭᱟᱞᱮ ᱡᱟᱹᱥᱛᱤ ᱧᱚᱜ ᱜᱮᱭᱟᱞᱮ ᱟᱨ ᱚᱱᱠᱟ ᱠᱷᱮᱛ ᱠᱚᱦᱚᱸ ᱞᱟᱹᱴᱩ ᱞᱟᱹᱴᱩ ᱫᱚ ᱵᱟᱹᱱᱩᱜᱼᱟ ᱦᱟᱸᱜ ᱟᱞᱮ ᱱᱚᱝᱠᱟ ᱚᱲᱟᱜ ᱦᱚᱲ ᱢᱚᱛᱚ ᱛᱮᱜᱮ ᱜᱟᱱᱚᱜᱼᱟ
ᱳ ᱢᱮᱱ
ᱦᱮᱸ ᱦᱳᱭ ᱦᱳᱭ ᱟᱨ ᱢᱤᱫ ᱵᱟᱨ ᱫᱚᱦᱟᱸᱜ ᱞᱟᱹᱴᱩ ᱢᱮᱱᱟᱜ ᱜᱮᱭᱟ ᱟᱫᱚ ᱱᱚᱝᱠᱟ ᱟᱸᱟᱞᱮ ᱚᱲᱟᱜ ᱥᱩᱨ ᱠᱚᱨᱮᱱ ᱜᱚᱲᱚ ᱦᱚᱪᱚ ᱠᱚᱣᱟᱞᱮ᱾ ᱟᱨ ᱩᱱᱠᱩ ᱦᱚᱸᱞᱮ ᱜᱚᱲᱚ ᱟᱠᱚᱣᱟ᱾ ᱦᱳᱭ ᱦᱳᱭ ᱚᱱᱠᱟ ᱠᱟᱛᱮ ᱜᱮᱞᱮ ᱤᱭᱟᱹᱭᱟ ᱟᱞᱮ ᱫᱚ ᱦᱳᱭ ᱦᱳᱭ ᱦᱳᱭ᱾
ᱦ
ᱦᱮᱸ
ᱨᱚᱲ ᱠᱚᱫᱚ ᱜᱚᱝᱠᱮ ᱠᱞᱤᱭᱟᱨ ᱜᱮ ᱟᱡᱚᱢ ᱚᱜ ᱠᱟᱱ ᱛᱟᱞᱤᱧᱟ ᱛᱚ
ᱦᱳᱭ ᱜᱚᱝᱠᱮ ᱠᱞᱤᱭᱟᱨ ᱜᱮ ᱟᱸᱚᱢᱚᱜ ᱠᱟᱱᱟ ᱟᱫᱚ ᱠᱟᱹᱴᱤᱡ ᱦᱟᱸᱜ ᱚᱱᱠᱟ ᱡᱳᱨ ᱥᱟᱺᱦᱤᱡ ᱵᱟᱭ ᱟᱸᱡᱚᱢᱚᱜ ᱠᱟᱱᱟ ᱟᱨᱠᱤ᱾
ᱡᱳᱨ ᱥᱟᱺᱦᱤᱡ ᱵᱟᱝ
ᱦᱳᱭ ᱦᱳᱭ ᱚᱱᱠᱟ ᱨᱚᱲ ᱫᱚ ᱠᱞᱤᱭᱟᱨ ᱜᱮ ᱟᱡᱚᱢ ᱚᱜ ᱠᱟᱱᱟ
ᱟᱪᱷᱟ ᱚᱱᱟ ᱫᱚ ᱪᱮᱫ ᱞᱮᱠᱟ ᱨᱮᱪᱚᱝ ᱵᱟᱞᱤᱧ ᱞᱟᱹᱭ ᱫᱟᱲᱮᱭᱟᱜ ᱠᱟᱱᱟ ᱴᱮᱠᱱᱤᱠᱮᱞ ᱯᱨᱚᱵᱽᱞᱮᱢ ᱥᱮ ᱪᱮᱫ ᱞᱮᱠᱟ
ᱦᱳᱭ ᱜᱚᱝᱠᱮ ᱦᱩᱭᱩᱜ ᱜᱮᱭᱟ ᱱᱚᱣᱟ ᱫᱚ
ᱚ ᱛᱟᱦᱚᱞᱮ ᱜᱚᱢᱠᱮ ᱡᱚᱢ ᱵᱟᱲᱟ ᱠᱚᱣᱟᱵᱤᱱ ᱥᱮ ᱵᱟᱝ
ᱱᱚᱝᱠᱟ ᱡᱚᱢ ᱵᱟᱲᱟ ᱫᱚ ᱟᱹᱨᱤᱭᱟᱜ-ᱟ ᱱᱚᱝᱠᱟ ᱤᱥᱤᱱ ᱵᱟᱥᱟᱝ ᱪᱟᱞᱟᱜ ᱠᱟᱱᱟ ᱫᱟᱠᱟ ᱫᱚᱦᱟᱸᱜ ᱤᱥᱤᱱ ᱠᱟᱱᱟ ᱦᱟᱸᱜ ᱱᱚᱝᱠᱟ ᱩᱛᱩ ᱜᱮᱦᱟᱸᱜ ᱵᱟᱹᱠᱤ ᱢᱮᱱᱟᱜᱼᱟ
ᱟᱪᱪᱷᱟ ᱜᱚᱢᱠᱮ ᱪᱮᱫ ᱠᱚᱯᱮ ᱩᱛᱩᱭᱫᱟ ᱛᱟᱦᱚᱞᱮ
ᱩᱛᱩᱭᱮᱫ ᱜᱮᱭᱟᱞᱮ ᱛᱤᱦᱤᱧ ᱫᱚ ᱦᱟᱜ ᱱᱚᱝᱠᱟ ᱛᱤᱦᱤᱧ ᱫᱚ ᱡᱟᱹᱱᱤᱡ ᱯᱚᱴᱚᱞ ᱟᱨ ᱟᱞᱩᱢ ᱟᱹᱞᱤᱧ ᱢᱟ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ ᱴᱷᱤᱠ ᱢᱚᱛᱚ ᱦᱟᱸᱜ
ᱚᱲᱟᱜ ᱠᱚᱨᱮᱱᱟᱜ ᱜᱮᱠᱚ ᱵᱟᱰᱟᱭᱟ ᱵᱟᱝ?
ᱦᱳᱭ ᱦᱳᱭ ᱱᱚᱝᱠᱟ ᱜᱮᱞᱤᱧ ᱟᱸᱡᱚᱢ ᱠᱮᱜ-ᱟᱦᱟᱸᱜ ᱛᱤᱦᱤᱧ ᱫᱚ ᱯᱚᱴᱚᱨ ᱟᱨ ᱟᱞᱩ ᱜᱮ ᱩᱛᱩᱭᱮᱜᱼᱟ ᱠᱚ ᱛᱟᱦᱚᱞᱮ ᱜᱚᱝᱠᱮ ᱟᱹᱵᱤᱱ ᱫᱚᱵᱤᱱ ᱡᱚᱢ ᱟᱠᱟᱜᱼᱟ ᱥᱮ ᱵᱟᱝ
ᱟᱹᱣᱨᱤ ᱜᱚᱝᱠᱮ
ᱟ ᱟᱪᱷᱟ ᱟᱪᱷᱟ
ᱢᱮᱱᱠᱷᱟᱱ ᱡᱚᱢ ᱵᱟᱲᱟᱭ ᱦᱩᱭᱩᱜᱼᱟ ᱦᱟᱸᱜ ᱟᱨ ᱠᱟᱹᱴᱤᱡ ᱠᱟᱛᱮ ᱟᱹᱣᱨᱤ ᱤᱥᱤᱱᱚᱜ ᱛᱟᱞᱮᱭᱟ ᱦᱚᱸ ᱟᱞᱮ ᱦᱚᱸ ᱟᱯᱮ ᱞᱮᱠᱟ ᱜᱮ᱾
ᱟᱪᱷᱟ ᱟᱪᱷᱟ ᱦᱳᱭ ᱦᱳᱭ ᱦᱳᱭ
ᱛᱟᱦᱚᱞᱮ ᱜᱚᱝᱠᱮ ᱱᱤᱛᱚᱜ ᱢᱟ ᱡᱟᱯ ᱡᱟᱹᱯᱩᱫ ᱫᱤᱱ ᱡᱟᱹᱯᱩᱫ ᱵᱟᱲᱟᱭᱮᱫ ᱜᱮᱭᱟ ᱞᱟᱹᱭ ᱮᱫᱟ ᱵᱤᱱ
ᱦᱳᱭ ᱦᱳᱭ
ᱢᱮᱱᱠᱷᱟᱱ ᱛᱟᱦᱞᱮ ᱵᱤᱨᱼᱵᱩᱨᱩ ᱠᱚᱨᱮᱫ ᱯᱩᱴᱩᱠᱟᱹ ᱠᱚᱫᱚ ᱠᱚ ᱚᱢᱚᱱᱚᱜ ᱠᱟᱱᱟ ᱥᱮ ᱵᱟᱝ
ᱦᱳᱭ ᱜᱚᱝᱠᱮ ᱟᱞᱮ ᱫᱚ ᱱᱚᱝᱠᱟ ᱵᱤᱨ ᱵᱩᱨᱩ ᱜᱮ ᱢᱮᱱ ᱜᱟᱱᱚᱜᱼᱟ᱾
ᱟᱪᱷᱟ ᱢᱮᱱᱠᱷᱟᱱ ᱯᱩᱴᱠᱟᱹ ᱠᱚᱫᱚ ᱛᱟᱦᱞᱮ ᱯᱮ ᱡᱚᱢ ᱵᱟᱲᱟ ᱠᱮᱫᱠᱚᱣᱟ ᱥᱮ ᱵᱟᱝ ᱱᱤᱭᱟᱹ
ᱦᱳᱭ ᱜᱚᱝᱠᱮ ᱩᱫ ᱯᱩᱴᱠᱟᱹ ᱩᱝᱠᱩ ᱠᱚᱫᱚ ᱫᱚᱢᱮ ᱠᱚ ᱧᱟᱢᱚᱜ ᱜᱮᱭᱟ ᱦᱮᱸ ᱠᱤᱪᱷᱩ ᱫᱤᱱ ᱞᱟᱦᱟ ᱜᱮ ᱚᱲᱟᱜ ᱦᱚᱲ ᱠᱚ ᱟᱹᱜᱩ ᱞᱮᱫ ᱠᱚᱣᱟ ᱦᱟᱜ ᱯᱩᱴᱠᱟᱹ ᱦᱮᱸ ᱯᱩᱴᱠᱟᱹ ᱟᱨ ᱩᱫ ᱟᱫᱚ ᱦᱟᱜ ᱩᱱᱠᱩ ᱫᱚᱢ ᱵᱟᱲᱟᱭ ᱜᱮᱭᱟᱵᱤᱱ ᱢᱚᱸᱡᱽ ᱫᱷᱟᱨᱟ ᱜᱤ ᱥᱤᱵᱤᱞᱟ ᱚᱱᱟ ᱩᱛᱩ ᱠᱚᱫᱚ, ᱦᱳᱭ᱾ ᱟᱫᱚ ᱱᱚᱝᱠᱟ ᱩᱛᱩ ᱠᱟᱛᱮᱜ ᱡᱚᱢ ᱵᱟᱲᱟ ᱦᱩᱭᱮᱱ ᱜᱮᱭᱟ ᱢᱚᱸᱡᱽ ᱜᱮ ᱵᱩᱡ ᱱᱟ ᱟᱹᱰᱤ ᱥᱤᱵᱤᱞ ᱜᱮ
ᱵᱟᱝ ᱜᱚᱝᱠᱮ ᱥᱤᱵᱤᱞ ᱡᱤᱱᱤᱥ ᱜᱮ ᱠᱟᱱ ᱫᱚ
ᱦᱳᱭ ᱦᱳᱭ ᱥᱤᱵᱤᱞ ᱡᱤᱱᱤᱥ ᱠᱟᱱ ᱜᱮᱭᱟ᱾ ᱟᱨ ᱩᱛᱩ ᱦᱚᱸ ᱠᱟᱹᱴᱤᱡ ᱡᱩᱫᱤ ᱵᱤᱱ ᱡᱩᱛ ᱧᱚᱜ ᱠᱮᱭᱟ ᱦᱟᱸᱜ ᱟᱨᱚ ᱦᱟᱸᱜ ᱢᱚᱡᱽ ᱥᱟᱺᱦᱤᱡ ᱜᱮ ᱵᱟᱝ?
ᱦᱳᱭ ᱜᱚᱢᱠᱮ ᱩᱛᱩ ᱠᱚ ᱠᱷᱚᱡ ᱫᱚ ᱟᱨ ᱢᱮᱱᱠᱷᱟᱱ ᱡᱩᱫᱤ ᱞᱤᱧ ᱞᱮᱭᱟ ᱡᱩᱫᱤ ᱵᱤᱱ ᱞᱮᱴᱚ ᱫᱟᱲᱮᱭᱟᱜ ᱠᱷᱟᱱ ᱚᱱᱟ ᱢᱟ ᱟᱨᱚ ᱡᱟᱹᱥᱛᱤ ᱧᱚᱜ ᱥᱤᱵᱤᱞᱟ ᱢᱮᱱᱠᱷᱟᱱ ᱨᱚᱢᱚᱡᱽ ᱥᱟᱺᱦᱤᱡ ᱟᱹᱭᱠᱟᱹᱜᱼᱟ᱾
ᱦᱳᱭ ᱦᱳᱭ
ᱜᱚᱝᱠᱮ ᱛᱟᱦᱟᱞᱮ
ᱟᱡᱚᱢ ᱠᱟᱜᱼᱟ ᱞᱤᱧ ᱞᱮᱴᱚ ᱦᱚᱸ ᱟᱹᱰᱤ ᱢᱚᱸᱡᱽ ᱜᱮ ᱵᱟᱝ?
ᱦᱳᱭ ᱜᱚᱝᱠᱮ
ᱦᱩᱸ
ᱛᱟᱦᱚᱞᱮ ᱵᱮᱱ ᱡᱚᱢ ᱵᱤᱰᱟᱹᱣ ᱠᱟᱜᱼᱟ ᱥᱮ ᱵᱟᱝ?
ᱦᱳᱭ ᱡᱚᱢ ᱵᱟᱰᱟ ᱦᱩᱭ ᱟᱠᱟᱱ ᱜᱮᱭᱟ ᱟᱫᱚ ᱱᱤᱭᱟᱹᱵᱟᱨ ᱫᱚ ᱟᱹᱣᱨᱤ ᱞᱮᱴᱚ ᱦᱩᱭᱩᱜᱼᱟ ᱱᱚᱝᱠᱟ ᱢᱟᱲᱟᱝ ᱛᱮ ᱞᱮᱴᱚ ᱵᱟᱲᱟ ᱦᱩᱭ ᱟᱠᱟᱱᱟ
ᱚ ᱱᱤᱭᱟᱹ ᱵᱟᱨ ᱫᱚ ᱵᱟᱝ ᱜᱮ ᱵᱟᱝ
ᱵᱟᱝ ᱵᱟᱝ ᱩᱛᱩ ᱠᱟᱛᱮᱜ ᱜᱮ ᱡᱚᱢ ᱦᱩᱭ ᱱᱟ ᱟᱫᱚᱼᱼ ᱟᱨ ᱢᱤᱫ ᱫᱷᱟᱣ ᱨᱮᱦᱚᱸ ᱟᱹᱜᱩ ᱞᱮᱠᱷᱟᱱ ᱱᱚᱝᱠᱟ ᱞᱮᱴᱚ ᱵᱟᱲᱟ ᱦᱩᱭᱩᱜ-ᱟ᱾
ᱦᱳᱭ ᱦᱳᱭ ᱜᱚᱝᱠᱮ ᱢᱮᱱᱠᱷᱟᱱ ᱱᱮ ᱦᱚᱲ ᱫᱚ ᱵᱟᱡᱟᱨ ᱨᱮ ᱛᱟᱦᱮᱱ ᱦᱩᱭᱩᱜᱼᱟ ᱛᱚ᱾
ᱚᱻ ᱟᱪᱪᱷᱟ ᱟᱪᱪᱷᱟ᱾
ᱛᱟᱦᱞᱮ ᱢᱮᱱᱠᱷᱟᱱ ᱱᱮ ᱦᱚᱲ ᱫᱚ ᱩᱱᱟᱹᱜ ᱫᱚ ᱟᱛᱩ ᱫᱤᱥᱚᱢ ᱥᱮᱜ ᱫᱚ ᱯᱚᱨᱚᱵᱽ ᱯᱟᱹᱞᱤ ᱪᱷᱟᱲᱟ ᱢᱟᱱᱮᱼᱼ ᱚᱱᱠᱟ ᱫᱚ ᱥᱚᱦᱚᱨ ᱥᱮᱴᱮᱨ ᱫᱚ ᱵᱟᱝ ᱦᱩᱭᱩᱜ ᱜᱮᱭᱟ᱾
ᱚ ᱟᱪᱪᱷᱟ᱾ ᱢᱟᱱᱮ ᱱᱚᱝᱠᱟ ᱛᱟᱦᱮᱱᱟ ᱵᱮᱱ ᱟᱨᱠᱤ ᱱᱚᱝᱠᱟ ᱵᱟᱡᱟᱨ ᱥᱚᱦᱚᱨ ᱨᱮ ᱟᱨᱠᱤ ᱥᱮ ᱪᱮᱫ?
ᱦᱮᱸ ᱜᱚᱝᱠᱮ ᱟᱹᱞᱤᱧ ᱫᱚ ᱠᱟᱴᱤᱡ ᱠᱷᱚᱡ ᱜᱮ ᱵᱟᱦᱟᱡᱟ ᱵᱟᱨᱡᱟᱨ ᱥᱚᱦᱚᱨ ᱨᱮᱜᱮ‌ ᱞᱤᱧ ᱛᱟᱦᱮᱸᱱᱟ᱾ ᱱᱚᱣᱟ ᱚᱞᱚᱜ ᱡᱤᱭᱚᱱ ᱠᱷᱟᱸᱰᱟᱣ ᱡᱟᱦᱟᱸ ᱛᱤᱱᱟᱹᱜ ᱫᱷᱟᱹᱨᱤᱡ ᱢᱮᱱᱟᱜ ᱞᱤᱧᱟᱹ ᱱᱤᱛᱚᱜ ᱫᱚ ᱵᱟᱨᱦᱮ ᱨᱮᱜᱮ ᱢᱮᱱᱟᱜ ᱞᱤᱧᱟᱹ᱾ ᱮᱱᱠᱷᱟᱱ ᱚᱲᱟᱜ ᱠᱚᱨᱮ ᱫᱚ ᱟᱹᱰᱤ ᱠᱚᱢ ᱜᱮᱞᱤᱧ ᱛᱟᱦᱮᱱᱟ᱾
ᱵᱚᱞᱮ ᱚᱞᱚᱜ ᱠᱟᱱᱟ ᱵᱤᱱ ᱵᱟᱝ?
ᱦᱳᱭ ᱜᱚᱝᱠᱮ ᱚᱞᱚᱜ ᱠᱟᱱᱟ ᱞᱤᱧ᱾
ᱦᱳᱭ ᱜᱚᱝᱠᱮ ᱟᱞᱤᱧ ᱦᱚᱸ ᱚᱞᱚᱜ ᱠᱟᱱ ᱜᱮᱭᱟ ᱞᱤᱧ᱾ ᱟᱫᱚ ᱟᱹᱞᱤᱧ ᱫᱚ ᱦᱟᱸᱜ ᱱᱚᱝᱠᱟ ᱚᱲᱟᱜ ᱠᱷᱚᱱ ᱜᱮ᱾
ᱚᱲᱟᱜ ᱠᱷᱚᱱ ᱜᱮ ᱵᱟᱝ?
ᱦᱳᱭ ᱦᱳᱭ ᱦᱳᱭ᱾
ᱦᱮᱸ ᱜᱚᱝᱠᱮ ᱚᱱᱟ ᱦᱚᱸ ᱵᱷᱟᱜᱤ ᱜᱮᱭᱟ ᱚᱲᱟᱜ ᱠᱚᱨᱮ ᱜᱚᱜᱚ ᱛᱟᱠᱚ ᱵᱟᱵᱟ ᱛᱟᱠᱚ ᱢᱮᱱᱟᱜ ᱠᱚᱣᱟ᱾ ᱵᱟᱝ ᱩᱱᱠᱩ ᱦᱚᱸᱠᱚ ᱧᱮᱞ ᱠᱚᱣᱟ ᱫᱟᱲᱮᱭᱟ ᱵᱤᱱ
ᱦᱳᱭ ᱦᱳᱭ ᱦᱳᱭ
ᱢᱮᱱᱠᱷᱟᱱ ᱟᱹᱞᱤᱧ ᱫᱚ ᱠᱟᱴᱤᱡ ᱠᱷᱚᱡ ᱜᱮ ᱵᱟᱦᱨᱮ ᱠᱚ ᱫᱚᱦᱚᱣ ᱠᱟᱜ ᱞᱤᱧᱟᱹ ᱛᱚ᱾
ᱚᱻ ᱟᱪᱪᱷᱟ ᱟᱪᱪᱷᱟ ᱢᱟᱱᱮ ᱦᱩᱰᱤᱧ ᱠᱷᱚᱱ ᱜᱮ ᱵᱟᱝ᱾
ᱦᱮᱸ ᱦᱩᱰᱤᱧ ᱠᱷᱚᱱ ᱜᱮ᱾
ᱟᱪᱪᱷᱟ ᱟᱪᱪᱷᱟ᱾
ᱢᱮᱱᱠᱷᱟᱱ ᱟᱫᱚ ᱟᱹᱞᱤᱧ ᱫᱚ ᱚᱲᱟᱜ ᱥᱮᱫ ᱫᱚ ᱩᱱᱟᱹᱜ ᱫᱚ ᱵᱟᱝ ᱞᱤᱧ ᱥᱮᱴᱮᱨᱚᱜ ᱜᱮᱭᱟ᱾ ᱯᱚᱨᱚᱯ ᱯᱟᱞᱤ ᱚᱱᱠᱟ ᱵᱟᱦᱟ ᱥᱚᱨᱦᱟᱭ᱾ ᱚᱱᱠᱟᱱ ᱪᱷᱟᱲᱟ ᱫᱚ ᱵᱟᱝ ᱞᱤᱧ ᱥᱮᱴᱮᱨᱚᱜ ᱜᱮᱭᱟ᱾
ᱦᱮᱸ ᱟᱪᱪᱷᱟ ᱟᱪᱪᱷᱟ ᱦᱳᱭ ᱪᱟᱞᱟᱜ ᱫᱚ ᱫᱚᱨᱠᱟᱨ ᱠᱟᱱ ᱜᱮᱭᱟ ᱥᱮ᱾ ᱱᱚᱝᱠᱟ ᱯᱚᱨᱚᱵᱽ ᱤᱭᱟᱹ ᱠᱚᱨᱮ ᱫᱚ ᱟᱵᱚᱣᱟᱜ ᱠᱟᱱ ᱜᱮᱭᱟ ᱥᱮ ᱱᱚᱣᱟ ᱫᱚ᱾
ᱦᱮᱸ ᱱᱚᱣᱟ ᱫᱚ ᱥᱮᱨᱣᱟ ᱨᱮᱭᱟᱜ ᱠᱟᱱ ᱛᱟᱵᱚᱱᱟ᱾
ᱚᱱᱟ ᱦᱳᱭ ᱦᱳᱭ ᱱᱚᱣᱟ ᱠᱚ ᱡᱩᱫᱤ ᱵᱟᱢ ᱵᱟᱲᱟᱭ ᱠᱟᱜ-ᱟ ᱦᱮᱸ ᱥᱮ ᱵᱟᱝ᱾
ᱦᱳᱭ ᱚᱱᱟ ᱠᱚᱨᱮ ᱦᱚᱸ ᱥᱩᱨ ᱥᱮᱴᱮᱨᱚᱜ ᱫᱚ ᱫᱚᱨᱠᱟᱨ ᱜᱮ᱾ ᱡᱟᱦᱟᱸᱭ‌ ᱜᱤᱫᱽᱨᱟᱹ ᱥᱟᱶᱛᱮ‌ᱼᱼ ᱦᱳᱭ ᱢᱮᱱᱠᱷᱟᱱ ᱚᱱᱟ ᱠᱚᱨᱮ ᱦᱚᱸ ᱡᱩᱫᱤ ᱵᱟᱵᱤᱱ ᱥᱮᱴᱮᱨᱚᱜ-ᱟ ᱛᱟᱦᱚᱞᱮᱼᱼ ᱛᱟᱦᱚᱞᱮ ᱛᱚ ᱚᱱᱟ ᱦᱚᱸᱛᱚ ᱵᱟᱝ ᱜᱟᱱᱚᱜ ᱠᱟᱱᱟ ᱥᱮ ᱪᱤᱠᱟᱹ ᱵᱤᱱᱼᱼ